ᱦᱮᱞᱳ᱾
ᱦᱮᱞᱳ᱾
ᱦᱮᱞᱳ ᱡᱚᱦᱟᱨ ᱜᱮ᱾
ᱦᱮᱸ ᱡᱚᱦᱟᱨ ᱜᱮ᱾
ᱪᱮᱫ ᱮᱢ ᱪᱤᱠᱟᱹᱭ ᱫᱟ ᱫᱤ?
ᱪᱮᱫ ᱦᱚᱸ ᱵᱟᱝ ᱜᱮ ᱫᱩᱲᱩᱵ ᱵᱟᱲᱟ ᱦᱩᱭ ᱟᱠᱟᱱᱟ ᱟᱨ ᱟᱢ ᱫᱚ?
ᱤᱧ ᱦᱚᱸ ᱫᱩᱲᱩᱵ ᱵᱟᱲᱟᱭ ᱦᱩᱭ ᱟᱠᱟᱱᱟ᱾
ᱦᱮᱸ ᱡᱚᱢ ᱦᱳᱭ ᱟᱠᱟᱱᱟ ᱟᱯᱮ ᱫᱚ?
ᱦᱮᱸ ᱱᱤᱛᱳᱜ ᱜᱮ ᱡᱚᱢ ᱦᱩᱭᱱᱟ ᱡᱚᱢ ᱠᱟᱛᱮ ᱜᱮ ᱫᱩᱲᱩᱵ ᱵᱟᱲᱟ ᱦᱩᱭ ᱠᱟᱱᱟ᱾
ᱟᱪᱪᱷᱟ᱾ ᱚᱲᱟᱜ ᱠᱚᱨᱮ ᱢᱚᱸᱡᱽ ᱵᱟᱲᱟ ᱜᱮᱭᱟ ᱯᱮ?
ᱦᱮᱸ ᱢᱚᱸᱡᱽ ᱵᱟᱲᱟ ᱜᱮ᱾ ᱟᱯᱮ ᱚᱠᱟ ᱞᱮᱠᱟ ᱢᱮᱱᱟᱜ ᱠᱚᱣᱟ ᱛᱟᱦᱚᱞᱮ ᱢᱟ ᱵᱟᱵᱟ ᱛᱟᱠᱚ?
ᱦᱮᱸ ᱟᱞᱮ ᱦᱚᱸ ᱡᱚᱛᱚ ᱦᱚᱲ ᱜᱮ ᱦᱟᱸᱜ ᱱᱟᱯᱟᱭ ᱜᱮ ᱢᱮᱱᱟᱜ ᱟᱠᱟᱫ ᱞᱮᱭᱟ ᱱᱤᱛᱚᱜ ᱫᱚ᱾
ᱚᱸᱻ᱾
ᱟᱯᱮ ᱥᱮᱫ ᱥᱟᱨᱢᱟ ᱡᱟᱸᱲᱤ ᱠᱚ ᱚᱠᱟ ᱞᱮᱠᱟ?
ᱥᱮᱨᱢᱟ ᱡᱟᱹᱲᱤ ᱛᱮᱦᱤᱧ ᱫᱚ ᱵᱟᱭ ᱡᱟᱹᱲᱤ ᱟᱠᱟ ᱦᱚᱞᱟᱱᱚᱜ ᱦᱚᱞᱟ ᱢᱟᱫᱮᱨ ᱫᱚ ᱫᱟᱜ ᱫᱟᱜ ᱠᱮᱫ ᱜᱮᱭᱟᱭ ᱛᱚ᱾ ᱛᱮᱦᱮᱧ ᱫᱚ ᱟᱠᱷᱟᱱ ᱵᱟᱭ ᱫᱟᱜ ᱟᱠᱟᱫᱟ ᱩᱠᱩᱨ ᱚᱱᱛᱮ ᱪᱮᱫ ᱠᱟᱭ ᱫᱟᱜ ᱫᱟᱭ?
ᱱᱚᱛᱮ ᱦᱚᱸ ᱚᱱᱠᱟ ᱫᱚ ᱦᱚᱞᱟ ᱢᱟᱸᱫᱮᱨ ᱨᱮᱜᱮ ᱫᱟᱜ ᱵᱟᱲᱟ ᱠᱮᱫᱟᱭ ᱛᱮᱦᱮᱧ ᱫᱚ ᱤᱱᱟᱹ ᱥᱮᱛᱟᱜ ᱠᱟᱹᱴᱤᱡ ᱠᱟᱹᱴᱤᱡ ᱡᱚᱨᱟᱭᱮᱫ ᱛᱟᱦᱮ ᱮᱱᱟᱭ ᱟᱨ ᱛᱤᱠᱤᱱ ᱫᱚ ᱥᱤᱛᱩᱝ ᱵᱟᱲᱟ ᱠᱮᱫᱟᱭ᱾
ᱟᱪᱪᱷᱟ᱾ ᱦᱚᱸᱻ ᱪᱮᱫ ᱩᱛᱩ ᱫᱚ ᱦᱩᱭ ᱞᱮᱱᱟ ᱛᱮᱦᱤᱧ?
ᱱᱚᱛᱮ ᱟᱞᱮ ᱛᱮᱦᱮᱧ ᱫᱚ ᱟᱞᱩ- ᱟᱨ ᱥᱚᱣᱟᱵᱤᱱ ᱟᱨ ᱰᱟᱞ ᱞᱮ ᱩᱛᱩ ᱞᱮᱫ ᱛᱟᱦᱮᱸᱱ᱾ ᱟᱨ ᱟᱯᱮ ᱫᱚ?
ᱦᱩᱸ ᱚᱱᱟ ᱜᱮ ᱟᱞᱮ ᱦᱚᱸ ᱟᱹᱞᱩ ᱥᱚᱣᱟᱵᱤᱱ ᱰᱟᱞ ᱜᱮ ᱛᱮᱦᱤᱧ ᱫᱚ᱾
ᱦᱳᱭ᱾ ᱟᱨ ᱪᱮᱫ ᱮᱢ ᱧᱟᱢᱟ ᱟᱫᱚ ᱡᱟᱦᱟᱸ ᱧᱟᱢᱚᱜ ᱠᱟᱱᱟ ᱠᱷᱟᱱ ᱚᱱᱟᱜᱮ ᱡᱚᱢ ᱦᱩᱭᱩᱜ ᱠᱟᱱᱟ᱾ ᱪᱤᱠᱟ. ᱠᱟᱜᱼᱟᱢ᱾
ᱦᱮᱸ ᱥᱚᱵᱽᱡᱤ ᱠᱚᱨᱮᱱᱟᱜ ᱜᱚᱱᱚᱝ ᱫᱚ ᱮᱠᱷᱚᱱᱳᱛᱚ ᱢᱟᱱᱮ ᱵᱟᱹᱲᱛᱤ ᱠᱟᱱᱟ᱾ ᱚᱱᱟᱛᱮ ᱟᱞᱮ ᱦᱚᱸ ᱱᱚᱣᱟ ᱠᱚᱜᱮᱞᱮ ᱡᱚᱢ ᱵᱟᱲᱟᱭᱮᱫᱟ᱾
ᱦᱩᱸ ᱟᱫᱚ ᱟᱵᱚ ᱞᱮᱠᱟᱱ ᱨᱮᱸᱜᱮᱡ ᱦᱚᱲ ᱵᱚ ᱧᱟᱢᱟᱢ ᱚᱠᱟᱨᱮ ᱵᱷᱟᱜᱮ ᱵᱷᱟᱜᱮᱢ ᱡᱚᱢᱟᱜ ᱫᱚ ᱵᱟᱝ ᱧᱟᱢᱚᱜᱼᱟ ᱥᱮ ᱨᱮᱸᱜᱮᱡ ᱦᱚᱲ ᱠᱚ ᱡᱟᱦᱟᱢ ᱧᱟᱢᱟ
ᱦᱩᱸ ᱦᱩᱸ ᱢᱟᱱᱮ ᱜᱮ ᱦᱟᱸᱜ ᱛᱟᱦᱞᱮ ᱨᱮᱸᱜᱮᱡ ᱨᱮᱸᱜᱮᱡ ᱱᱟᱪᱟᱨ ᱜᱮᱭᱟᱵᱚᱱ ᱜᱮᱭᱟᱵᱚᱱ ᱟᱨᱠᱤ?
ᱦᱩᱸ᱾ ᱛᱟᱦᱚᱞᱮ ᱫᱤ ᱚᱠᱟ ᱠᱮᱞᱟᱥ ᱨᱮᱢ ᱚᱞᱚᱜ ᱠᱟᱱᱟ ᱟᱢᱫᱚ?
ᱦᱩᱸ ᱤᱧ ᱫᱚ ᱦᱟᱸᱜ ᱱᱤᱛᱚᱜ ᱫᱚ ᱮᱸᱻ ᱯᱤᱡᱤᱧ ᱠᱚᱨᱟᱣᱮᱫᱼᱟ ᱯᱤᱡᱤ
ᱟᱪᱪᱷᱟ
ᱟᱨ ᱟᱢ ᱫᱚ?
ᱪᱮᱫ, ᱤᱧ ᱫᱚ ᱱᱮᱥ ᱦᱟᱜ ᱠᱷᱟ ᱮᱡᱮᱥ ᱤᱧ ᱮᱢᱟ
ᱚᱻ ᱟᱪᱪᱷᱟ..
ᱦᱳᱭ ᱪᱮᱫ ᱛᱮ ᱪᱟᱞᱟᱜ ᱠᱟᱱᱟ ᱯᱟᱲᱦᱟᱣ ᱠᱚ‌ ᱛᱟᱦᱞᱮ
ᱪᱮᱫ ᱪᱮᱫ ᱮᱢ ᱞᱟᱹᱭ ᱠᱮᱫᱟ ᱵᱟᱝ ᱴᱷᱤᱠᱟᱹᱜ ᱠᱟᱱᱟ
ᱞᱟᱹᱭᱫᱤᱧ ᱯᱟᱲᱦᱟᱣ ᱠᱚ ᱪᱮᱫ ᱞᱮᱠᱟ ᱪᱟᱞᱟᱜ ᱠᱟᱱᱟ ᱠᱟ ᱛᱟᱦᱚᱞᱮ?
ᱦᱮᱸ ᱯᱟᱲᱦᱟᱣ ᱠᱚ ᱫᱚ ᱪᱟᱞᱟᱜ ᱠᱟᱱ ᱜᱮᱭᱟ ᱯᱤᱡᱤ ᱨᱮᱭᱟᱜ ᱞᱟᱥᱴ ᱥᱮᱢᱤᱥᱴᱟᱨ ᱛᱮᱦᱮᱧ ᱤᱧ...... ᱮᱸ... ᱢᱟᱱᱮ ᱵᱤᱱᱤᱰ ᱠᱚ ᱦᱟᱸᱜ ᱪᱟᱵᱟᱭᱮᱱ ᱛᱟᱞᱮᱭᱟ ᱛᱮᱦᱮᱧ ᱜᱮ ᱞᱟᱥᱴ ᱛᱟᱸᱦᱮᱜ ᱠᱟᱱ ᱛᱟᱞᱮᱭᱟ
ᱪᱮᱫ ᱤᱭᱟᱹ ᱪᱮᱫ ᱠᱚ ᱞᱮᱭᱟ ᱢᱤᱰᱤᱭᱟ. ᱢ ᱛᱮᱢ ᱯᱟᱲᱦᱟᱜ ᱠᱟᱱᱟ ᱥᱮ ᱢᱟᱱᱮ ᱵᱟᱝᱞᱟ ᱢᱤᱰᱤᱭᱟ. ᱢ ᱛᱮ?
ᱦᱮᱸ ᱢᱤᱰᱤᱭᱟ. ᱢ ᱛᱮᱜᱤᱧ ᱯᱟᱲᱦᱟᱜ ᱠᱟᱱᱟ
ᱥᱟᱱᱛᱟᱞᱤ ᱥᱟᱱᱛᱟᱞᱤ ᱛᱮ?
ᱦᱮᱸ ᱥᱟᱱᱛ ᱥᱟᱱᱛᱟᱞᱤ ᱛᱮᱫᱚ ᱵᱟᱝ ᱢᱟᱱᱮ ᱢᱟᱱᱮ ᱯᱚᱞᱤᱴᱤᱠᱟᱞ ᱥᱟᱭᱮᱱᱥ ᱢᱤᱰᱤᱭᱟ. ᱢ
ᱤᱧ ᱫᱚᱧ ᱥᱟᱱᱛᱟᱲᱤ ᱢᱤᱰᱤᱭᱟᱢ ᱛᱮ ᱥᱮ ᱪᱮᱫ
ᱦᱮᱸ
ᱤᱧ ᱫᱩᱧ ᱞᱟᱹᱭ ᱮᱫᱟ ᱥᱟᱱᱛᱟᱞᱤ ᱢᱤᱰᱤᱭᱟᱢ ᱛᱮᱢ ᱯᱟᱲᱦᱟᱜ ᱠᱟᱱᱟ ᱥᱮ ᱪᱮᱫ
ᱦᱮᱸ ᱟᱫᱚ ᱱᱚᱣᱟ ᱫᱚ ᱢᱤᱰᱤᱭᱟᱢ ᱨᱮᱱᱟᱜ ᱜᱮ ᱠᱟᱱᱟ ᱵᱟᱝᱞᱟ ᱢᱤᱰᱤᱭᱟᱢ ᱞᱮᱠᱟ ᱫᱚ ᱵᱟᱝ ᱟᱞᱮ‌ ᱫᱚ ᱥᱟᱱᱛᱟᱲᱤ ᱢᱤᱰᱤᱭᱟᱢ ᱛᱮᱜᱮ ᱞᱮ ᱯᱟᱲᱦᱟᱜ ᱠᱟᱱᱟ ᱚ ᱟᱢ ᱫᱚ?
ᱤᱧᱦᱚᱸ ᱢᱤᱰᱤᱭᱟᱢ ᱨᱮᱜᱮᱧ ᱯᱟᱲᱟᱜ ᱠᱟᱱᱟ ᱢᱤᱰᱤᱭᱟᱢ ᱛᱮᱜᱮ
ᱟᱨ ᱤᱥᱠᱩᱞ ᱫᱚ?
ᱤᱥᱠᱩᱞ ᱫᱚ ᱱᱟᱦᱟᱜ ᱤᱭᱟᱹ ᱟᱸᱡᱚᱢ ᱟᱠᱟᱫ ᱜᱮᱭᱟᱢ ᱨᱟᱭᱯᱩᱨ ᱮᱢ ᱟᱸᱡᱚᱢ ᱟᱠᱟᱫᱟ?
ᱦᱮᱸ ᱟᱸᱡᱚᱢ ᱟᱠᱟᱜ ᱟᱧ ᱨᱟᱭᱯᱩᱨ
ᱟ... ᱱᱟ ᱤᱭᱟᱹ ᱵᱟᱸᱠᱩᱲᱟ ᱰᱤᱥᱴᱤᱠ ᱨᱮᱱᱟᱜ ᱥᱤᱞᱫᱟᱹ ᱨᱟᱭ ᱼᱼ ᱯᱩᱨ ᱵᱟᱹᱱᱩᱜᱼᱟ ᱱᱚᱜ-ᱚᱭ ᱨᱟᱭ ᱼᱼ
ᱦᱮᱸ ᱟᱸᱡᱚᱢ ᱟᱠᱟᱜ ᱜᱤᱭᱟᱹᱧ, ᱟᱪᱪᱷᱟ.. ᱦᱮᱸ ᱛᱚ ᱢᱚᱸᱡᱽ ᱛᱮ ᱯᱟᱲᱦᱟᱜ ᱢᱮ
ᱦᱚᱸ-ᱚᱭ ᱛᱚ ᱯᱟᱲᱦᱟᱣ ᱦᱩᱭᱩᱜ ᱠᱟᱱᱟ ᱪᱮᱥᱴᱟᱭ ᱦᱩᱭᱩᱜ ᱠᱟᱱ ᱛᱚ ᱥᱟᱭᱮᱱᱥ ᱦᱟᱛᱟᱣ ᱦᱩᱭ ᱟᱠᱟᱱᱟ ᱛᱚ
ᱚ ᱟᱪᱪᱷᱟ ᱪᱮᱫ ᱞᱮᱠᱟ ᱜᱚᱝᱠᱮ ᱠᱚ ᱢᱮᱱᱟᱜ ᱠᱚ ᱜᱮᱭᱟ?
ᱟᱺ... ᱟᱫᱚ ᱥᱟᱱᱛᱟᱲᱤ ᱛᱮ ᱫᱚᱦᱚᱜ ᱠᱷᱟᱱ ᱜᱚᱢᱠᱮ ᱵᱟᱹᱱᱩᱜ ᱠᱚᱣᱟ ᱛᱚ ᱟᱞᱮ ᱥᱟᱭᱮᱱᱥ ᱨᱮᱱ ᱫᱚ ᱠᱷᱟᱱ ᱢᱟᱱᱮ ᱡᱷᱚᱛᱚ ᱫᱚ ᱵᱟᱝᱞᱟ ᱢᱤᱰᱤᱭᱟᱢ ᱨᱮᱫᱚ ᱠᱚᱨᱟᱣ ᱦᱩᱭᱩᱜ ᱠᱟᱱᱟ ᱵᱟᱝᱞᱟ ᱥᱟᱱᱛᱟᱲᱤ ᱢᱟᱱᱮ ᱢᱤᱫᱴᱷᱮᱱ ᱜᱮ ᱛᱟᱞᱮᱭᱟ ᱛᱚ
ᱟᱪᱪᱷᱟ ᱚᱝᱠᱟ ᱚᱝᱠᱟ ᱠᱟᱛᱮ ᱜᱮ ᱟᱞᱮᱭᱟᱜ ᱦᱚᱸ ᱠᱮᱞᱟᱥ ᱠᱚᱫᱚ ᱦᱩᱭ ᱵᱟᱲᱟ ᱟᱠᱟᱱ ᱛᱟᱞᱮᱭᱟ ᱚᱝᱠᱟ ᱵᱟᱝᱞᱟ ᱢᱤᱰᱤᱭᱟ. ᱢ ᱠᱚ ᱥᱟᱞᱟᱜ ᱜᱮ ᱠᱮᱞᱟᱥ ᱠᱚ ᱠᱚᱨᱟᱣ ᱵᱟᱲᱟ ᱦᱩᱭ ᱠᱟᱱᱟ ᱟᱨ ᱵᱟᱝᱞᱟ ᱠᱷᱚᱱᱟᱜ ᱜᱮ ᱱᱤᱛᱚᱜ ᱦᱚᱸ ᱡᱟᱦᱟᱸ ᱵᱤᱱᱤᱰ ᱠᱚᱞᱮ ᱮᱢ ᱮᱫᱟ ᱦᱟᱸᱜ ᱵᱟᱝᱞᱟ ᱠᱷᱚᱱᱟᱜ ᱜᱮ ᱴᱨᱟᱱᱥᱞᱮᱴ ᱠᱟᱛᱮ ᱞᱮ ᱠᱚᱨᱟᱣᱮᱫᱼᱟ
ᱦᱩᱸ ᱪᱤᱠᱟᱹᱭᱟᱢ ᱫᱚ ᱜᱚᱝᱠᱮ ᱠᱚ ᱵᱟᱹᱱᱩᱜ ᱠᱟᱣᱟ ᱛᱟᱵᱚᱱ ᱥᱟᱱᱛᱟᱲᱤ ᱨᱮᱱ ᱢᱤᱰᱤᱭᱟᱢ
ᱮ ᱦᱮᱸ
ᱱᱚᱝᱠᱟ ᱛᱮᱜᱮ ᱯᱟᱲᱦᱟᱜ ᱦᱩᱭᱩᱜ ᱠᱟᱱᱟ
ᱦᱮᱸ ᱦᱮᱸ
ᱮᱢ ᱮ ᱠᱳᱨᱟᱣ ᱦᱩᱭ ᱥᱟᱹᱛ ᱠᱟᱛᱮ ᱦᱟᱸᱜ ᱟᱫᱚ ᱟᱵᱚ ᱵᱟᱠᱷᱨᱟ ᱛᱮ ᱦᱟᱸᱜ ᱵᱤ ᱮᱰ ᱠᱚᱞᱮᱡᱽ ᱠᱚᱦᱚᱸ ᱪᱮᱫ ᱦᱚᱸᱟᱫᱚ ᱦᱟᱸᱜ ᱵᱟᱹᱱᱩᱜ ᱟᱠᱟᱜᱼᱟ
ᱪᱮᱫ ᱪᱤᱠᱟ. ᱦᱩᱭᱩᱜ ᱠᱟᱱᱟ? ᱯᱷᱟᱥᱴ ᱵᱮᱧᱪ ᱠᱚ ᱚᱰᱳᱠ ᱟᱠᱟᱱ ᱜᱮᱭᱟ ᱩᱱᱠᱩ ᱱᱤᱛᱚᱜ ᱫᱩᱲᱩᱵ ᱫᱚᱦᱚ ᱜᱮ ᱢᱮᱱᱟᱜ ᱟᱠᱟᱫ ᱠᱚᱣᱟ ᱟᱞᱮ ᱫᱚ ᱦᱟᱜ ᱥᱮᱠᱮᱱᱰ ᱵᱮᱧᱪ ᱠᱟᱱᱟᱞᱮ
ᱟᱪᱪᱷᱟ
ᱟᱢ ᱫᱚ ᱜᱤᱫᱽᱨᱟᱹ ᱠᱷᱚᱱᱟᱜ ᱜᱮ ᱪᱤᱠᱤ ᱛᱮᱜᱮᱢ ᱯᱟᱲᱦᱟᱣ ᱟᱠᱟᱱᱟ
ᱜᱤᱫᱽᱨᱟᱹ ᱠᱷᱚᱱ ᱫᱚ ᱵᱟᱝᱜᱮ ᱢᱟᱱᱮ ᱯᱷᱟᱭᱤᱵᱽ ᱯᱚᱨᱡᱚᱱᱛᱚ ᱫᱚ ᱵᱟᱝᱞᱟ ᱛᱤᱧ ᱯᱟᱲᱦᱟᱣ ᱟᱠᱟᱱᱟ ᱦᱳᱭ ᱛ ᱤᱱᱟᱹ ᱛᱟᱭᱚᱢ ᱢᱟᱱᱮ ᱮᱴ ᱚᱱᱩᱵᱷᱚᱛᱛᱤ ᱞᱮᱱᱟ ᱛᱚ ᱦᱟᱱᱮ ᱱᱤᱡᱮ ᱵᱩᱱᱩᱜ
ᱦᱩᱸ ᱦᱩᱸ ᱦᱮᱸ ᱦᱮᱸ
ᱢᱟᱱᱮ ᱢᱤᱰᱤᱭᱟᱢ ᱛᱮ ᱵᱷᱩᱨᱛᱤ ᱦᱩᱭ ᱞᱮᱱᱟ ᱛᱚ ᱛᱟᱨᱯᱚᱨ ᱟᱫᱚ ᱢᱤᱫᱴᱟᱝ ᱢᱟᱢᱟᱭᱚ ᱦᱚᱲ ᱜᱮ ᱦᱩᱭᱩᱜ ᱟᱭ ᱮᱸ ᱚᱸᱰᱮ ᱥᱩᱯᱟᱨ ᱛᱟᱦᱮᱸ ᱠᱟᱱᱟᱭ ᱟᱫᱚ ᱞᱟᱹᱭᱫᱟᱭ ᱛᱟᱦᱮᱞᱮ ᱥᱤᱴ ᱯᱷᱟᱠᱟ ᱜᱮ ᱢᱤᱫᱴᱟᱝ
ᱦᱩᱸ
ᱟᱫᱚ ᱵᱟᱵᱟᱭ ᱢᱮᱛᱟᱭ ᱠᱟᱱ ᱛᱟᱦᱮᱸᱫ ᱫᱚ ᱠᱟ ᱛᱟᱨᱯᱚᱨ ᱤᱧ ᱢᱮᱛᱟᱧ ᱢᱤᱛᱟᱹᱧ ᱠᱟᱱᱟ ᱠᱚ ᱛᱟᱦᱚᱞᱮ ᱵᱷᱩᱨᱛᱤ ᱟᱢ ᱥᱮ ᱪᱮᱫ ᱱᱚᱸᱰᱮ ᱵᱟᱹᱧ ᱵᱟᱲᱟᱭ ᱛᱟᱦᱮᱸᱜ ᱡᱮ ᱢᱤᱰᱤᱭᱟᱢ ᱠᱟᱱᱟ ᱟᱫᱚ ᱤᱱᱟᱹ ᱛᱟᱭᱚᱢ ᱟᱫᱚ ᱤᱧ ᱚᱸᱰᱮ ᱡᱚᱠᱷᱚᱱ ᱵᱳᱭ ᱠᱚ ᱡᱚᱠᱷᱚᱱ ᱧᱟᱢ ᱦᱩᱭᱩᱜ ᱠᱟᱱᱟ ᱛᱚᱠᱷᱚᱱ ᱧᱮᱞ ᱮᱫᱟ ᱵᱟᱵ ᱥᱟᱱᱛᱟᱞᱤ ᱢᱤᱰᱤᱭᱟᱢ ᱫᱚ ᱜᱚ ᱛᱟᱯᱚᱨᱮ ᱚᱱᱠᱟ ᱠᱟᱛᱮᱜ ᱜᱮ ᱯᱟᱲᱦᱟᱣᱮᱱᱟ ᱱᱤᱡᱮ ᱱᱤᱡᱮᱛᱮ ᱡᱟᱦᱟᱸ ᱛᱤᱱᱟᱹᱜ ᱜᱮ ᱥᱮᱬᱟ ᱦᱩᱭᱱᱟ
ᱦᱩᱸ ᱦᱩᱸ ᱢᱤᱰᱤᱭᱟᱢ ᱨᱮᱢ ᱦᱮᱡ ᱮᱱᱟᱭ ᱪᱮᱫ ᱢᱟᱱᱮ ᱪᱤᱠᱤ ᱠᱩᱥᱤᱭᱟᱜ ᱠᱟᱱᱟ ᱥᱮ
ᱟᱫᱚ ᱯᱩᱭᱞᱩ ᱯᱩᱭᱞᱩ ᱫᱚ ᱛᱚᱠᱷᱚᱱ ᱫᱚ ᱢᱟᱱᱮ ᱠᱟᱹᱴᱤᱡ ᱡᱚᱴᱤᱞ ᱡᱟᱦᱟᱸ ᱡᱤᱱᱤᱥ ᱜᱮ ᱠᱟᱹᱴᱤᱡ ᱢᱟᱱᱮ ᱡᱚᱴᱤᱞ ᱜᱮ ᱵᱩᱡᱤ ᱟᱥᱮ ᱛᱚᱠᱷᱚᱱ ᱫᱚ ᱯᱩᱭᱞᱩ ᱯᱩᱭᱞᱩ ᱫᱚ ᱯᱩᱭᱞᱩ ᱯᱩᱭᱞᱩ ᱫᱚ ᱟᱫᱚ ᱫᱚᱢᱮ ᱡᱚᱴᱤᱞ ᱵᱩᱡᱷᱟᱹᱜ ᱠᱟᱱ ᱛᱟᱦᱮᱸᱜᱼᱟ ᱵᱟᱹᱵᱟᱹᱭ ᱛᱮ ᱵᱟᱹᱵᱟᱹᱭ ᱛᱮ ᱱᱤᱡᱮ ᱛᱮᱜᱮ ᱯᱟᱲᱦᱟᱣ ᱦᱩᱭᱩᱜ ᱠᱟᱱ ᱛᱟᱦᱮᱸᱜᱼᱟ ᱛᱟᱯᱚᱨ ᱫᱚ ᱟᱥᱛᱮ ᱟᱥᱛᱮ ᱱ ᱡᱷᱚᱛᱚ ᱜᱮ ᱴᱷᱤᱠ ᱮᱱᱟ ᱟᱫᱚ ᱦᱟᱜ ᱠᱷᱟᱱ ᱟᱨ ᱱᱤᱛᱚᱜ ᱫᱚ ᱴᱷᱤᱠ ᱜᱮ ᱱᱤᱛᱚᱜ ᱛᱮ ᱪᱟᱜ ᱠᱟᱱᱟ ᱯᱟᱲᱦᱟᱣ ᱠᱚ
ᱱᱚᱜ ᱚᱭ ᱛᱚ ᱪᱤᱠᱤ ᱛᱮ ᱯᱟᱲᱦᱟᱣ ᱮᱛᱮ ᱨᱮᱦᱚᱸ ᱟᱫᱚ ᱥᱟᱭᱤᱱᱥ ᱥᱮ ᱱᱤᱛᱚᱜ ᱫᱟᱣᱮᱢ ᱧᱟᱢ ᱠᱟᱜᱼᱟ ᱦᱮᱸᱥᱮ
ᱦᱚᱸ ᱦᱚᱸ ᱫᱮᱠᱷᱤ ᱯᱟᱲᱦᱟᱣ ᱤᱫᱤ ᱦᱩᱭᱩᱜ ᱠᱟᱱᱟ ᱛᱚᱟᱜᱠᱷᱟᱱ ᱪᱮᱫ ᱪᱤᱠᱟᱹ ᱩᱤᱫᱤ ᱜᱟᱱᱚᱜ ᱠᱟᱱᱟ ᱮᱠᱷᱟᱱ ᱵᱩᱦᱩ ᱦᱚᱸ ᱱᱤᱛᱚᱜ ᱯᱟᱲᱦᱟᱣ ᱛᱮᱠᱚ ᱫᱩᱲᱩᱵ ᱟᱠᱟᱱᱟ ᱛᱚ ᱟᱫᱚ ᱤᱱᱟ ᱠᱷᱟᱱ
ᱦᱩᱸ ᱞᱟᱹᱭ ᱫᱟᱹᱧ ᱛᱤᱱᱟᱹᱜ ᱫᱤᱱ ᱯᱟᱲᱦᱟᱣ ᱦᱟᱸᱜ ᱪᱟᱞᱟᱣ ᱤᱫᱤᱜ ᱠᱟᱱ ᱜᱮᱭᱟ ᱤᱱᱟᱹᱜ ᱫᱤᱱ ᱫᱚ ᱦᱟᱸᱜ ᱞᱟᱦᱟ ᱥᱮᱫ ᱥᱮᱱ ᱵᱚᱱ ᱪᱟᱞᱟᱣ ᱤᱫᱤᱜ ᱜᱮᱭᱟ
ᱦᱳᱭ ᱦᱳᱭ
ᱡᱟᱦᱟᱱᱟᱜ ᱛᱚ ᱵᱟᱝᱟ ᱡᱟᱦᱟᱱᱟᱜ ᱟᱵᱚ ᱞᱟᱹᱜᱤᱫ ᱦᱚᱸ ᱱᱟᱜ ᱢᱮᱱᱟᱜ ᱠᱟᱜ ᱜᱮᱭᱟ ᱥᱮ
ᱦᱩᱸ ᱟᱫᱚ ᱟᱵᱚ ᱥᱟᱱᱛᱟᱲ ᱜᱤᱫᱽᱨᱟᱹ ᱜᱮ ᱯᱟᱲᱦᱟᱣ ᱵᱟᱠᱚ ᱯᱟᱲᱦᱟᱜ ᱠᱟᱱᱟ ᱥᱮ ᱵᱟᱝᱠᱷᱟᱱ ᱫᱚ ᱮᱥ ᱴᱤ ᱠᱚᱣᱟᱜ ᱫᱚ ᱫᱚᱢᱮ ᱪᱷᱟᱲ ᱢᱮᱱᱟᱜᱼᱟ᱾
ᱦᱮᱸᱛᱚ ᱱᱚᱣᱟ ᱫᱚ ᱮᱠᱫᱚᱢ ᱥᱟᱨᱤ ᱜᱮ ᱢᱟᱱᱮ ᱱᱮᱛᱟᱨ ᱫᱚᱼᱼ ᱪᱮᱫ ᱤᱧ ᱞᱟᱹᱭᱟ ᱥᱟᱱᱛᱟᱲ ᱜᱤᱫᱽᱨᱟᱹ ᱢᱟᱱᱮ ᱚᱨᱠᱮᱥᱴᱟᱨ ᱠᱚ ᱨᱮᱜᱮ ᱡᱟᱥᱛᱤ ᱠᱚ ᱧᱮᱞᱚᱜ ᱠᱟᱱᱟ
ᱦᱮᱸ ᱥᱟᱱᱛᱟᱲ ᱠᱚᱲᱟ ᱜᱤᱫᱽᱨᱟᱹ ᱦᱚᱸ ᱠᱩᱲᱤ ᱜᱤᱫᱽᱨᱟᱹ ᱦᱚᱸ ᱵᱟᱱᱟᱨ ᱠᱚ ᱱᱮᱛᱟᱨ ᱫᱚᱠᱚ ᱥᱮᱢ ᱟᱠᱟᱱᱟ
ᱦᱮᱸ ᱦᱮᱸ ᱯᱩᱨᱟᱹ
ᱡᱚᱛᱚ ᱡᱚᱛᱚ ᱠᱚ ᱪᱟᱞᱟᱜ ᱠᱟᱱᱟ ᱠᱚᱲᱟ ᱜᱤᱫᱽᱨᱟᱹ ᱦᱚᱸ ᱫᱚᱢᱮ ᱟᱨ ᱠᱩᱲᱤ ᱜᱤᱫᱽᱨᱟᱹ ᱦᱚᱸ ᱫᱚᱢᱮ ᱯᱟᱲᱦᱟᱣ ᱥᱮᱫ ᱫᱚ ᱵᱟᱹᱱᱩᱜ ᱠᱚᱣᱟ ᱠᱚᱢ ᱵᱚᱭᱮᱥ ᱨᱮ ᱛᱟᱯᱚᱨ ᱱᱚᱛᱮ ᱠᱚ ᱵᱟᱯᱞᱟᱜ ᱠᱟᱱᱟ
ᱦᱮᱸ ᱱᱮᱛᱟᱨ ᱫᱚ ᱠᱚᱢ ᱵᱚᱭᱮᱥ ᱨᱮ ᱡᱟᱥᱛᱤ ᱵᱟᱯᱞᱟ ᱠᱚᱜᱮ ᱧᱮᱞᱚᱜ ᱠᱟᱱᱟ᱾
ᱫᱚᱢᱮ ᱫᱚᱢᱮ ᱦᱩᱭᱩᱜ ᱠᱟᱱᱟ ᱟᱴᱨᱚ ᱵᱚᱪᱷᱚᱨ ᱦᱩᱭ ᱠᱟᱱᱟ ᱥᱮ ᱵᱟᱝ ᱟᱜᱩ ᱡᱚᱱᱚᱜ ᱠᱟᱱᱟ ᱠᱚ᱾
ᱦᱮᱸ ᱠᱚᱲᱟ ᱜᱤᱫᱟᱹᱨ ᱦᱚᱸ ᱟᱨ ᱠᱩᱲᱤ ᱜᱤᱫᱟᱹᱨ ᱦᱚᱸ ᱵᱟ ᱢᱟᱱᱮ ᱤᱥᱠᱩᱞᱼᱼ ᱤᱥᱠᱩᱞ ᱠᱚᱨᱮ ᱠᱷᱚᱱ ᱜᱮ ᱵᱟᱠᱚ ᱚᱰᱚᱝᱚᱜ ᱠᱟᱱᱟ ᱤᱥᱠᱩᱞ ᱠᱷᱚᱱᱟᱜ ᱠᱚᱞᱮᱡᱽ ᱜᱮ ᱵᱟᱠᱚ ᱪᱟᱞᱟᱜ ᱠᱟᱱᱟ ᱤᱥᱠᱩᱞ ᱞᱟᱭᱤᱯᱷ ᱨᱮᱼᱼ ᱦᱚᱸ ᱦᱚᱡ ᱠᱚ ᱡᱟᱶᱟᱭᱚᱜ ᱠᱟᱱᱟ
ᱢᱟᱫᱽᱫᱷᱚᱢᱤᱠ ᱦᱚᱛᱚ ᱵᱟᱠᱚ ᱮᱢ ᱫᱟ ᱢᱟᱫᱽᱫᱷᱚᱢᱤᱠ ᱞᱟᱦᱟ ᱜᱮ ᱯᱟᱲᱦᱟᱣ ᱵᱟᱜᱤ ᱦᱮᱸ ᱡᱩᱫᱤ ᱯᱚᱭᱥᱟ ᱨᱮᱱᱟᱜ ᱴᱷᱤᱠ ᱟᱪᱷᱮ ᱟᱱᱟᱴ ᱛᱟᱦᱮᱸ ᱠᱚᱜ ᱦᱮᱸ ᱛᱟᱦᱚᱞᱮ ᱦᱮᱸ ᱛᱚᱠᱷᱚᱱ ᱫᱚ ᱵᱟᱛᱟᱣ ᱜᱟᱱᱼᱼ ᱚ ᱵᱟᱝ ᱢᱟᱱᱮ ᱚᱲᱟᱜ ᱨᱮ ᱯᱚᱭᱥᱟ ᱵᱟᱱᱩᱜ ᱯᱟᱲᱦᱟᱣ ᱵᱟᱝ ᱜᱟᱱᱚᱜ-ᱟ᱾
ᱦᱩᱸ ᱦᱩᱸ ᱦᱩᱸ
ᱚᱱᱟ ᱚᱱᱮ ᱱᱤᱛᱚᱜ ᱫᱚ ᱚᱲᱟᱜ ᱠᱷᱚᱱ ᱯᱚᱭᱥᱟ ᱠᱚ ᱮᱢᱚᱜ ᱠᱟᱱᱟ ᱯᱟᱲᱦᱟᱣ ᱞᱟᱹᱜᱤᱫ ᱟᱫᱚ ᱚᱱᱟ ᱚᱱᱟ ᱯᱚᱭᱥᱟ ᱛᱮ ᱟᱫᱚ ᱦᱟᱱ ᱤᱭᱟᱥ ᱫᱟ ᱠᱚ ᱫᱟᱬᱟᱱ ᱠᱟᱱᱟ ᱠᱚ ᱤᱱᱡᱚᱭ ᱫᱟᱠᱚ ᱚᱱᱟ ᱛᱮᱜᱮ
ᱦᱩ ᱩ ᱟᱨ ᱛᱤᱱᱟᱹᱜ ᱜᱟᱱ ᱚᱸᱰᱮ ᱫᱚ ᱢᱤᱰᱤᱭᱟᱢ ᱛᱮ ᱡᱟᱹᱥᱛᱤ ᱜᱮᱯᱮ ᱯᱟᱲᱦᱟᱜ ᱠᱟᱱ ᱜᱮᱭᱟ
ᱟᱫᱚ ᱤᱭᱟᱹ ᱥᱮᱱ ᱥᱮᱱ ᱫᱚ ᱢᱚᱬᱮ ᱦᱚᱲ ᱢᱮᱱᱟᱜ ᱞᱮᱭᱟ᱾
ᱦᱩ
ᱦᱩ ᱞᱟᱦᱟ ᱵᱚᱪᱷᱚᱨ ᱩᱱᱤ ᱯᱨᱚᱯᱟᱨ ᱮ ᱛᱟᱦᱮ ᱠᱟᱱ ᱫᱚ ᱩᱨᱩᱢᱮᱭᱟᱢ ᱛᱚ ᱠᱟᱞᱤᱨᱟᱢ ᱢᱩᱨᱢᱩ ᱦᱟᱱᱟ ᱴᱚᱯ ᱞᱮᱫᱟᱭ ᱢᱟᱫᱽᱫᱷᱚᱢᱤᱠ ᱨᱮ
ᱦᱩ ᱦᱩ ᱧᱮᱞ ᱢᱟᱱᱮ ᱟᱡᱚᱢ ᱠᱟᱜ ᱛᱤᱭᱟᱹᱧ ᱦᱟᱸᱜ ᱧᱩᱛᱩᱢ ᱫᱚ᱾ ᱢᱟᱱᱮ ᱚᱱᱟ ᱤᱥᱠᱩᱞ ᱠᱷᱚᱱᱜᱮ ᱟᱯᱮ ᱤᱥᱠᱩᱞ ᱠᱷᱚᱱᱜᱮ?
ᱦᱳᱭ ᱦᱳᱭ ᱱᱚᱰᱮ ᱠᱷᱚᱱ ᱜᱮ᱾
ᱟᱪᱪᱷᱟ
ᱢᱤᱫᱴᱟᱝ ᱵᱮᱪ ᱠᱟᱱ ᱜᱮᱭᱟᱞᱮ᱾
ᱚ
ᱟᱫᱚ ᱠᱚᱲᱟ ᱜᱤᱫᱽᱨᱟᱹ ᱫᱚ ᱢᱟᱱᱮ ᱥᱟᱭᱮᱱᱥ ᱛᱮᱫᱚ ᱩᱱᱤ ᱢᱮᱱᱟᱭᱟ ᱟᱨ ᱤᱧ ᱢᱤᱱᱟᱹᱧᱟ ᱠᱷᱟᱱ ᱪᱤᱠᱤ ᱛᱮᱫᱚ᱾
ᱚ ᱟᱨ ᱠᱩᱲᱤ ᱜᱤᱫᱟᱹᱨ ᱢᱮᱱᱟᱜ ᱠᱚᱣᱟ ᱵᱟᱝ?
ᱦᱮᱸ ᱟᱨ ᱠᱩᱬᱤ ᱜᱤᱫᱽᱨᱟᱹ ᱢᱮᱱᱟᱜ ᱠᱚᱣᱟ ᱯᱮ ᱦᱚᱲ᱾
ᱱᱮᱛᱟᱨ ᱫᱚ ᱡᱟᱥᱛᱤ ᱫᱚ ᱦᱟᱸᱜ ᱟᱵᱚ ᱥᱟᱱᱛᱟᱲ ᱫᱚ ᱦᱟᱸᱜ ᱠᱩᱲᱤ ᱜᱤᱫᱟᱹᱨ ᱜᱮ ᱡᱟᱥᱛᱤᱼᱼ ᱜᱮ ᱠᱚ ᱧᱮᱞᱚᱜ ᱠᱟᱱᱟ ᱚᱞᱚᱜ ᱯᱟᱲᱦᱟᱜ ᱨᱮᱫᱚ ᱠᱚᱲᱟ ᱜᱤᱫᱟᱹᱨ ᱠᱚᱫᱚ ᱦᱟᱸᱜ ᱡᱷᱚᱛᱚ ᱠᱚᱼᱼ ᱟᱨ ᱦᱟᱱᱮ ᱚᱨᱠᱮᱥᱴᱟᱨ ᱠᱚ ᱟᱨ ᱠᱩᱲᱤ ᱜᱤᱫᱽᱨᱟᱹ ᱦᱚᱸᱠᱚ ᱪᱟᱞᱟᱜ ᱠᱟᱱ ᱨᱮᱦᱚᱸ ᱮᱱᱛᱮ ᱯᱟᱲᱦᱟᱜ ᱫᱚᱦᱟᱸᱜᱼᱼ ᱵᱟᱝᱠᱚ ᱵᱟᱜᱤᱭᱮᱫ ᱜᱮᱭᱟ ᱚᱱᱠᱟ ᱫᱚ
ᱦᱮᱸ
ᱟᱞᱮ ᱱᱚᱜᱼᱚᱭ ᱱᱤᱛᱚᱜ ᱞᱮ ᱯᱟᱲᱦᱟᱜ ᱠᱟᱱᱟ ᱥᱮ ᱦᱮᱸ ᱦᱮᱸ ᱞᱮᱭ ᱵᱤᱱ
ᱦᱮᱸ ᱞᱟᱹᱭ ᱢᱮ ᱞᱟᱹᱭ ᱢᱮ ᱟᱢ
ᱞᱟᱹᱭ ᱫᱤᱧ ᱱᱚᱜᱼᱚᱭ ᱟᱞᱮ ᱯᱟᱲᱦᱟᱜ ᱠᱟᱱᱟᱞᱮ ᱦᱟᱸᱜ ᱟᱞᱮ ᱦᱚᱸ ᱡᱟᱹᱥᱛᱤ ᱫᱚ ᱠᱩᱲᱤ ᱜᱤᱫᱽᱨᱟᱹᱣᱟᱜ ᱥᱚᱝᱠᱷᱟ ᱜᱮᱦᱜ ᱡᱟᱹᱥᱛᱤᱭᱟ ᱠᱚᱲᱟ ᱜᱤᱫᱟᱹᱨ ᱫᱚ ᱠᱚᱢ ᱜᱮᱭᱟ ᱠᱚ ᱟᱨ ᱱᱤᱛᱳ ᱫᱚᱥ ᱡᱚᱱ ᱠᱷᱚᱱ ᱦᱚᱸ ᱪᱮᱛᱟᱱ ᱵᱟᱹᱱᱩᱜ ᱠᱫ ᱞᱮᱭᱟ ᱯᱩᱨᱟᱹ ᱛᱤᱱᱟᱹᱜ ᱞᱮ ᱮ ᱢᱟᱱᱮ ᱪᱮᱛᱟᱱ ᱥᱮᱫ ᱞᱮ ᱪᱟᱞᱟᱣ ᱤᱫᱤᱜ ᱠᱟᱱᱟ ᱩᱱᱟᱹᱜ ᱜᱮ ᱢᱟᱱᱮ ᱠᱚᱢ ᱪᱟᱞᱟᱜ ᱠᱟᱱᱟ ᱞᱮ
ᱦ ᱟᱫᱚ ᱚᱲᱟᱜ ᱚᱲᱟᱜ ᱠᱚᱨᱮᱱᱟᱜ ᱯᱚᱨᱤᱥᱛᱷᱤᱛᱤ ᱦᱚᱸ ᱧᱮᱞᱮᱫᱼᱟ ᱥᱮ
ᱦᱮᱸ ᱚᱲᱟᱜ ᱠᱚᱨᱮᱱᱟᱜ ᱯᱚᱨᱤᱥᱛᱷᱤᱛᱤ ᱟᱨ ᱱᱚᱜ ᱚᱭ ᱛᱚ ᱯᱟᱲᱦᱟᱜ ᱞᱟᱹᱜᱤᱫ ᱢᱟᱭ ᱮᱢᱚᱜ ᱠᱟᱱᱟ ᱠᱚᱥ ᱩᱱᱟᱹᱜ ᱜᱟᱱ ᱦᱚᱸ ᱵᱟᱭ ᱠᱷᱚᱨᱪᱟᱜ ᱠᱟᱱᱟ
ᱛᱤᱱ ᱫᱤᱱ ᱮᱢ ᱢᱟᱱᱮ ᱚᱲᱟᱜ ᱠᱷᱚᱱ ᱠᱚᱢᱚᱜ ᱠᱟᱱᱟ ᱩᱱᱫᱤᱱ ᱫᱚ ᱦᱮᱸ ᱴᱷᱤᱠ ᱜᱮᱭᱟ ᱢᱟᱱᱮ ᱛᱤᱱ ᱫᱤᱱ ᱢᱟᱱᱮ ᱱᱤᱡᱮᱨᱟᱜ ᱠᱷᱚᱨᱚ ᱠᱚ ᱨᱟᱠᱟᱵ ᱫᱟᱲᱮᱭᱟᱜ ᱠᱟᱱᱟ ᱩᱱᱫᱤᱱ ᱫᱚᱠᱚ ᱯᱟᱲᱦᱟᱣ ᱢᱮᱜᱮᱭᱟ ᱚᱠᱚᱭ ᱚᱠᱚᱭ ᱟᱭᱳᱼᱵᱟᱵᱟ ᱦᱚᱸ ᱵᱟᱭ ᱞᱟᱹᱭᱟ ᱡᱮ ᱵᱟᱹᱧ ᱢᱟᱱᱮ ᱟᱞᱚᱢ ᱯᱟᱲᱦᱟᱜᱼᱟ ᱥᱮ ᱪᱮᱫ ᱚᱱᱟᱫᱚ ᱵᱟᱠᱚ ᱢᱮᱛᱟᱢᱟ ᱛᱤᱥ ᱨᱮᱦᱚᱸ
ᱦᱮᱸᱛᱚ ᱡᱟᱦᱟᱸᱞᱮ ᱞᱮᱠᱟ ᱠᱟᱛᱮ ᱜᱮ ᱯᱚᱭᱥᱟ ᱫᱚᱭ ᱡᱚᱜᱟᱲᱟᱢ ᱜᱮᱭᱟ ᱯᱟᱲᱦᱟᱜ ᱞᱟᱜᱤᱫ ᱫᱚ ᱚᱠᱚᱭ ᱦᱚᱸ ᱵᱟᱠᱚ ᱞᱟᱹᱭᱟ ᱡᱮ ᱟᱢ ᱫᱚ ᱯᱟᱲᱦᱟᱜ ᱵᱟᱹᱜᱤ ᱢᱮ ᱥᱮ ᱵᱟᱯᱞᱟᱜ ᱢᱮ ᱥᱮ ᱡᱟᱢᱟᱭ ᱠᱟᱢᱟ ᱞᱮ ᱚᱱᱠᱟᱼᱼ ᱚᱠᱟ ᱫᱚ ᱚᱠᱚᱭ ᱟᱭᱳᱼ ᱵᱟᱵᱟ ᱦᱚᱸ ᱵᱟᱝᱠᱚ ᱠᱷᱚᱡᱚᱜᱼᱟ ᱟᱠᱚ ᱛᱮᱠᱚ ᱠᱷᱚᱡᱚᱜᱼᱟ ᱥᱟᱨᱟ ᱦᱮᱞᱳ ᱦᱮᱸ
ᱵᱟᱝ ᱵᱟᱝ ᱨᱤᱢᱤᱞ ᱫᱟᱜ ᱟᱫᱚ ᱯᱚᱭᱥᱟ ᱠᱚᱢ ᱠᱟᱱᱟ ᱛᱟᱨ ᱢᱚᱫᱽᱫᱷᱮ ᱡᱩᱫᱤ ᱚᱱᱟ ᱯᱚᱭᱥᱟ ᱡᱩᱫᱤ ᱟᱢ ᱡᱩᱫᱤ ᱫᱟᱬᱟ ᱵᱟᱲᱟᱭᱟᱢ ᱢᱚᱡᱟ ᱢᱟᱱᱮ ᱢᱚᱡᱟ ᱠᱚᱢ ᱞᱩᱴᱟᱹᱣ ᱵᱟᱲᱟᱭᱟ ᱛᱟᱦᱚᱞᱮ ᱠᱤ ᱮᱢᱟᱢᱟᱭ ᱛᱚᱠᱷᱚᱱ ᱫᱚ ᱢᱮᱛᱟᱢ ᱜᱮ ᱦᱮᱸ ᱟᱢᱫᱚ ᱟᱞᱚᱢ ᱯᱟᱲᱦᱟᱜ ᱟᱢ ᱫᱚ ᱱᱚᱝᱠᱟᱭ ᱫᱟᱢ ᱚᱝᱠᱟᱭ ᱫᱟᱢ ᱛᱚᱠᱷᱚᱱ ᱫᱚ ᱢᱮᱛᱟᱢ ᱜᱮᱭᱟ ᱛᱚᱠᱷᱚᱱ ᱫᱚ
ᱦᱮᱸ ᱦᱮᱸ ᱚᱱᱟ ᱫᱚ ᱥᱟᱹᱨᱤ ᱜᱮ ᱟᱫᱚ ᱚᱱᱟ ᱫᱚ ᱩᱱᱟᱹᱜ ᱠᱚᱥᱴᱚ ᱠᱟᱛᱮᱫ ᱠᱚ ᱮᱢᱟ ᱵᱚᱱ ᱠᱟᱱᱟ ᱯᱚᱭᱥᱟ ᱚᱱᱟ ᱫᱚ ᱡᱟᱦᱟᱸ ᱠᱟᱹᱢᱤ ᱨᱮ ᱞᱟᱜᱟᱣ ᱠᱟᱛᱷᱟ ᱚᱱᱟ ᱠᱟᱹᱢᱤ ᱨᱮᱜᱮᱵᱚᱱ ᱞᱟᱜᱟᱣ ᱞᱮᱠᱷᱟᱱ ᱠᱷᱟᱱ ᱫᱚ ᱵᱷᱟᱹᱜᱤᱜᱼᱟ
ᱦᱩᱸᱻ ᱵᱟᱝᱠᱷᱟᱱ ᱫᱚ ᱱᱮᱛᱟᱨ ᱜᱤᱫᱽᱨᱟᱹ ᱛᱚ ᱚᱱᱟ ᱯᱚᱭᱥᱟ ᱛᱮᱜᱮ ᱟᱹᱱᱮ ᱤᱭᱟᱹᱥ ᱠᱚ ᱩᱰᱟᱹᱣ ᱫᱟ
ᱦᱩᱸ ᱦᱩᱸ
ᱛᱟᱯᱚᱨ ᱱᱮᱛᱟᱨ ᱫᱚ ᱟᱨᱦᱚᱸ